ᱦᱩᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱜᱚᱝᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ?
ᱦᱳᱭ ᱜᱚᱝᱠᱮ ᱱᱟᱯᱟᱭ ᱫᱷᱟᱨᱟ ᱜᱮ᱾
ᱟᱪᱪᱷᱟ ᱟᱪᱪᱷᱟ ᱜᱚᱝᱠᱮ ᱛᱟᱦᱞᱮ ᱱᱤᱭᱟᱹ ᱜᱷᱟᱹᱲᱤᱡ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱜᱚᱝᱠᱮ?
ᱦᱚᱜᱚᱭ ᱜᱚᱝᱠᱮ ᱱᱤᱭᱹ ᱱᱤᱛᱳᱜ ᱫᱚ ᱦᱚᱜᱚᱭ ᱡᱚᱢ ᱵᱟᱲᱟ ᱠᱟᱛᱮ ᱫᱩᱲᱩᱵ ᱵᱟᱲᱟ ᱦᱩᱭᱩᱜ ᱠᱟᱱᱟ᱾ ᱟᱨ ᱜᱚᱝᱠᱮ ᱛᱚᱵᱮ ᱱᱟᱯᱟᱭ ᱵᱟᱲᱟ ᱜᱮᱛᱚ?
ᱦᱚᱲᱟ ᱫᱚ ᱪᱟᱥ ᱠᱟᱹᱢᱤ ᱫᱤᱱ᱾ ᱫᱟᱜ-ᱵᱚ ᱫᱟᱜ ᱠᱚᱨᱮ ᱞᱚᱦᱚᱫ ᱵᱟᱲᱟ ᱦᱳᱭ ᱠᱟᱱᱟ ᱠᱟᱹᱴᱤᱡ ᱚᱱᱟ ᱫᱟᱜ ᱠᱚᱛᱮ ᱜᱮ ᱞᱚᱦᱚᱫ ᱦᱩᱭ ᱠᱟᱱᱟ ᱢᱟᱸᱫᱟ ᱮᱛᱚᱢ ᱠᱚ ᱟᱨᱠᱤ ᱧᱟᱢ ᱠᱟᱫᱤᱧᱟ ᱟᱨᱠᱤ᱾
ᱟᱪᱪᱷᱟ ᱜᱚᱝᱠᱮ ᱮᱠᱫᱚᱢ ᱟᱹᱰᱤ ᱫᱩᱠ ᱨᱮᱱᱟᱜ ᱠᱟᱛᱷᱟ ᱵᱤᱱ ᱞᱟᱹᱭᱟᱜ ᱞᱤᱧᱟ ᱛᱚᱵᱮ ᱜᱚᱝᱠᱮ ᱪᱟᱥ ᱠᱟᱹᱢᱤ ᱫᱚ ᱚᱠᱟᱞᱮᱠᱟ?
ᱪᱟᱥ ᱠᱟᱹᱢᱤ ᱧᱚᱜ ᱜᱮᱭᱟ ᱛᱚ ᱦᱚᱜᱚᱭ ᱵᱟᱨᱥᱤ ᱜᱟᱱ ᱞᱟᱦᱟᱞᱮ ᱦᱚᱜᱚᱭ ᱥᱩᱨᱩ ᱮᱛᱚᱦᱚᱵ ᱟᱠᱟᱫᱟ᱾ ᱟᱠᱤ ᱟᱞᱮ ᱥᱮᱫ ᱫᱚ ᱯᱩᱨᱟᱹᱯᱩᱨᱤ ᱜᱮ ᱮᱠᱷᱚᱱᱳ ᱪᱟᱥ ᱠᱟᱹᱢᱤ ᱫᱚ ᱵᱟᱠᱤ ᱜᱮᱭᱟ᱾
ᱟᱪᱪᱷᱟ ᱜᱚᱝᱠᱮ ᱛᱚᱵᱮ, ᱜᱚᱝᱠᱮ ᱟᱞᱮ ᱥᱮᱱᱦᱚᱸ ᱪᱟᱥ ᱠᱟᱹᱢᱤ ᱫᱚ ᱱᱚᱜᱚᱭ ᱫᱟᱜ ᱡᱟᱹᱲᱤ ᱫᱚ ᱟᱹᱰᱤ ᱜᱟᱱ ᱜᱮ ᱠᱚᱢ ᱜᱮᱭᱟ ᱟᱞᱮ ᱱᱚ ᱛᱮ ᱢᱟ ᱱᱤᱛ ᱦᱚᱸ ᱟᱹᱨᱤ ᱦᱤᱡᱩᱜᱼᱟ᱾ ᱦᱮ ᱱᱚᱣᱟ ᱤᱭᱟᱹ ᱛᱚᱲᱟ ᱠᱚᱫᱚ ᱮᱨ ᱵᱟᱲᱟ ᱦᱩᱭ ᱞᱮᱱ ᱛᱟᱦᱮᱸᱱ᱾ ᱛᱚᱵᱮ ᱟᱶᱨᱤᱭᱟᱜ-ᱟ᱾
ᱫᱟᱜ ᱫᱟᱜ ᱫᱟᱜ ᱡᱟᱹᱲᱤ ᱠᱚ ᱚᱵᱷᱟᱵᱛᱮ ᱪᱟᱥ ᱠᱟᱹᱢᱤ ᱫᱚ ᱟᱶᱸᱨᱤᱭᱟᱜᱼᱟ᱾
ᱟᱪᱷᱟ ᱜᱚᱝ ᱠᱮ ᱪᱮᱫ ᱫᱚ ᱠᱤ ᱮᱱᱮ ᱢᱤᱱᱤ, ᱥᱮᱞᱳ, ᱨᱮᱱᱟᱜ ᱚᱱᱠᱟ ᱵᱮᱵᱚᱥᱛᱷᱟ ᱠᱚ ᱵᱟᱹᱱᱩᱜᱼᱟ?
ᱜᱚᱝᱠᱮ ᱟᱞᱮ ᱥᱮᱱ ᱢᱟ ᱚᱱᱠᱟᱱ ᱢᱤᱱᱤ, ᱥᱮᱞᱳ ᱢᱟ ᱵᱟᱹᱱᱩᱜᱼᱟ ᱛᱚᱵᱮ ᱚᱱᱟ, ᱟ ᱱᱟᱹᱭ ᱞᱤᱸᱜᱤ ᱠᱟᱱᱟ ᱟᱹᱛᱩ ᱫᱷᱟᱨᱮ ᱛᱮ ᱚᱱᱟ ᱛᱮᱜᱮ ᱨᱟᱠᱟᱵ ᱵᱟᱲᱟ ᱦᱩᱭᱩᱜᱼᱟ ᱟᱫᱚ, ᱜᱚᱝᱠᱮ ᱫᱟᱜ ᱡᱟᱹᱲᱤ ᱠᱚ ᱛᱟᱸᱜᱤ ᱦᱩᱭ ᱠᱟᱱᱟ ᱟᱨ ᱛᱚᱲᱟ ᱠᱚᱦᱚᱸ ᱟᱶᱨᱤᱭᱟᱜ ᱛᱮ ᱪᱟᱥ ᱠᱟᱹᱢᱤ ᱫᱚ ᱟᱶᱨᱤᱭᱟᱜ ᱛᱟᱞᱮᱭᱟ᱾
ᱦᱮ ᱜᱚᱝᱠᱮ ᱟᱹᱰᱤ ᱵᱷᱟᱹᱜᱮ ᱠᱟᱛᱷᱟ ᱜᱮ ᱜᱚᱝᱠᱮ ᱥᱤ ᱠᱚᱫᱚ ᱛᱟᱦᱞᱮ ᱤᱭᱟᱹ ᱰᱟᱝᱨᱟ ᱱᱟᱦᱮᱞ ᱠᱚᱛᱮ ᱥᱮ ᱱᱮᱛᱟᱨ ᱢᱟ ᱴᱟᱠᱴᱟᱨ ᱠᱚ ᱦᱮᱡ ᱠᱟᱱᱟ ᱯᱟᱶᱟᱨ ᱴᱤᱞᱟᱨ ᱠᱚ ᱥᱮ ᱯᱟᱠ ᱚᱱᱟ ᱠᱚ?
ᱪᱷᱟ ᱜᱚᱝᱠᱮ ᱮᱠᱫᱚᱢ ᱡᱚᱛᱷᱟᱛ-ᱛᱮ ᱠᱚᱥᱪᱟᱱ ᱵᱤᱱ ᱠᱩᱞᱤ ᱠᱟᱜ ᱞᱤᱧᱟᱹ᱾ ᱟ ᱜᱚᱝᱠᱮ ᱠᱤᱪᱷᱩ ᱫᱚ ᱟᱛᱹᱩ ᱨᱮ ᱠᱤᱪᱷᱩ ᱦᱚᱲ ᱢᱮᱱᱟᱜ ᱠᱚᱣᱟ ᱡᱟᱦᱟᱸᱭ ᱠᱚᱫᱚ, ᱴᱟᱠᱟ ᱯᱩᱭᱥᱟᱹ ᱥᱮ ᱠᱟᱹᱣᱰᱤ ᱨᱮᱱᱟᱜ ᱚᱵᱷᱟᱵᱽ ᱛᱮ᱾ ᱟᱸ ᱚᱱᱠᱟ ᱴᱨᱟᱠ ᱴᱨᱟᱠᱴᱚᱨ ᱥᱮ ᱞᱚᱴᱟᱨᱥ ᱛᱮᱫᱚ ᱥᱤ ᱫᱚ ᱵᱟᱠᱚ ᱫᱟᱲᱮᱭᱟᱜᱼᱟ᱾ ᱟᱨ ᱠᱤᱪᱷᱩ ᱜᱟᱱ ᱫᱚ ᱢᱮᱱᱟᱜ ᱠᱚᱣᱟ ᱡᱟᱦᱟᱸᱭ ᱴᱟᱠᱟ ᱯᱩᱭᱥᱟᱹ ᱠᱚ ᱰᱷᱮᱨ ᱜᱮᱛᱟ ᱠᱚᱣᱟ ᱩᱱᱠᱩ ᱫᱚ ᱞᱚᱴᱟᱨᱥ ᱠᱚᱸ, ᱟᱨ ᱱᱚᱣᱟ ᱯᱟᱴᱞᱟᱨ ᱠᱚᱛᱮ ᱱᱚᱣᱟ ᱠᱚᱛᱮ ᱠᱚ ᱥᱤ ᱵᱟᱲᱟᱭ-ᱟ᱾
ᱦᱮᱸ ᱦᱮᱸ ᱜᱚᱝᱠᱮ ᱚᱱᱟ ᱢᱟ ᱥᱟᱹᱨᱤ ᱠᱟᱛᱷᱟ ᱠᱟᱱ ᱥᱮ ᱱᱮᱛᱟᱨ ᱢᱟ ᱟᱸᱵᱚ ᱟᱛᱳ
ᱮ ᱜᱚᱝ
ᱴᱚᱞᱟ ᱯᱟᱲᱟ ᱦᱮᱸ ᱜᱚᱝᱠᱮ ᱞᱟᱹᱭ ᱢᱮ ᱟᱸᱡᱚᱢᱚᱜ ᱠᱟᱱᱟ᱾
ᱮ ᱜᱚᱝᱠᱮ ᱠᱟᱛᱷᱟ ᱫᱚ ᱦᱩᱭᱩᱹᱜ ᱠᱟᱱᱟ ᱱᱚᱣᱟᱹ, ᱟᱸᱞᱮ ᱱᱚᱛᱮᱱᱟᱜ ᱢᱟ ᱱᱚᱝᱠᱟ ᱨᱮᱸᱜᱮᱡ ᱮᱻ ᱨᱮᱸᱜᱮᱡ ᱦᱚᱲ ᱠᱚᱢᱟ ᱱᱟᱦᱮᱞ ᱛᱮᱠᱚᱸ ᱥᱤᱭᱟ᱾ ᱛᱚᱵᱮ ᱜᱚᱝᱠᱮ ᱟᱸᱯᱮ ᱚᱱᱛᱮ ᱫᱚ ᱚᱠᱟᱹᱞᱮᱠᱱ ᱥᱤ ᱠᱚᱨᱮᱱᱟ-ᱜ ᱵᱮᱵᱚᱥᱛᱷᱟ ᱫᱚ?
ᱟᱸᱞᱮ ᱥᱮᱱ ᱦᱚᱸ ᱜᱚᱝᱠᱮ ᱚᱱᱠᱟ ᱜᱮᱼᱼ ᱤᱭᱟᱹ ᱡᱟᱦᱟᱸ ᱠᱚ ᱠᱚᱢ ᱱᱤᱦᱟᱹᱛ ᱜᱮ ᱤᱭᱟᱹ ᱰᱟᱝᱨᱟ ᱱᱟᱦᱮᱞ ᱠᱚᱫᱚᱸ ᱠᱚᱢ ᱜᱮ ᱢᱮᱱᱟᱜᱼᱟ ᱢᱤᱫ ᱵᱟᱨ ᱦᱚᱲᱼᱼᱼ ᱠᱚᱫᱚᱦᱚ ᱟᱠᱟᱫ ᱠᱚᱣᱟ ᱟᱸᱫᱚ ᱩᱱᱠᱩ ᱠᱚᱛᱮ ᱜᱮ ᱵᱚᱱᱚ ᱢᱚᱱᱮ ᱠᱟᱹᱡ ᱯᱩᱭᱥᱟᱹ ᱮᱢ ᱠᱟᱛᱮᱫ᱾ ᱡᱩᱫᱤ ᱦᱚᱭᱛᱳ ᱴᱟᱠᱟ ᱦᱚᱸ ᱡᱟᱥᱛᱤᱼᱼᱼᱼ ᱯᱩᱭᱪ ᱛᱟᱦᱚᱸᱞᱮ ᱰᱟᱝᱨᱟ ᱱᱟᱦᱮᱞ ᱛᱮ ᱠᱚᱢ ᱯᱩᱭᱥᱟᱹ ᱧᱚᱜ ᱚᱱᱟ ᱠᱚ ᱵᱷᱟᱲᱟ ᱟᱹᱜᱩ ᱠᱟᱛᱮᱜ ᱥᱮ ᱵᱷᱟᱲᱟ ᱠᱟᱛᱮᱫ ᱡᱟᱦᱟᱸᱭ ᱠᱚᱣᱟᱜ ᱠᱟᱹᱴᱤᱡ ᱯᱩᱭᱥᱟᱹ ᱫᱚ ᱠᱚᱢ ᱧᱚᱜ ᱜᱮᱛᱟ ᱠᱚᱣᱟ᱾ ᱦᱮ ᱚᱱᱠᱟ ᱠᱷᱛᱤᱨ ᱫᱚᱼᱼ ᱥᱮᱭᱟᱨᱮᱱᱴᱟ ᱠᱟᱛᱮ ᱠᱚ ᱩᱱᱠᱩ ᱠᱚᱫᱚᱸ ᱡᱷᱚᱛᱚ ᱯᱟᱴᱰᱤᱟᱨᱼᱼᱼ ᱴᱟᱠᱴᱟᱨ ᱠᱟᱛᱮ ᱠᱚ ᱥᱤᱭ ᱛᱟᱦᱮᱱ᱾
ᱟᱪᱪᱷᱟ ᱜᱚᱝᱠᱮ ᱜᱚᱝᱠᱮ ᱛᱚᱵᱮᱻ ᱥᱤᱭᱳᱜ ᱠᱚᱸᱫᱚᱵᱤᱱ ᱰᱟᱝᱨᱟ ᱱᱟᱦᱮᱞ ᱠᱚᱫᱚᱸ ᱥᱤᱭᱳᱜ ᱠᱚᱸᱫᱚᱵᱤᱱ ᱵᱟᱲᱟᱭ-ᱟ ᱥᱮ ᱟᱨ ᱟᱨᱣᱨᱤ ᱵᱤᱱ ᱥᱮᱬᱟᱭ-ᱟ᱾
ᱦᱮᱸᱻ ᱦᱮᱸ ᱥᱤᱭ ᱢᱟ ᱠᱟᱹᱴᱤᱡ ᱠᱟᱹᱴᱤᱡ ᱫᱚᱞᱤᱧᱸᱼᱼᱼ ᱵᱮᱲᱟᱜᱼᱟ ᱱᱟᱦᱮᱞ ᱛᱮ ᱥᱤᱭᱳᱜ ᱟᱨᱠᱤ ᱚᱱᱠᱟ ᱢᱟᱛᱚ ᱦᱟᱸᱜ ᱱᱮᱛᱟᱨ ᱢᱟ ᱰᱟᱝᱨᱟ ᱠᱚᱢᱟ ᱵᱟᱹᱱᱩᱜ ᱠᱚᱣᱟ ᱱᱤᱡᱮ ᱠᱚᱨᱮ ᱢᱟ ᱦᱚᱲᱹᱚᱲᱼᱼ ᱦᱚᱲ ᱨᱮᱱ ᱠᱚᱛᱮ ᱜᱮ ᱠᱤᱪᱷᱩ ᱡᱟᱦᱟᱸ ᱚᱱᱮ ᱯᱩᱭᱥᱟᱹ ᱮᱢ ᱠᱟᱛᱮᱜ ᱰᱟᱝᱨᱟ ᱠᱚ ᱟᱹᱜᱩ ᱠᱟᱛᱮᱜ ᱥᱤᱼᱼᱼ ᱦᱩᱭᱩᱜᱼᱟ ᱠᱤᱪᱷᱩ ᱠ ᱱᱟᱦᱮᱞ ᱠᱚᱛᱮᱼᱼᱼ
ᱟᱪᱪᱷᱟ ᱜᱚᱝᱠᱮ ᱟᱸ ᱜᱚᱝᱠᱮ ᱵᱚᱪᱷᱚᱨ ᱨᱮ ᱚᱱᱛᱮ ᱫᱚ ᱛᱤᱱ ᱫᱷᱟᱣ ᱯᱮ ᱪᱟᱥᱟ?
ᱜᱚᱢᱠᱮ ᱟᱸᱞᱮ ᱥᱮᱫ ᱢᱟ ᱵᱚᱪᱷᱚᱨ ᱨᱮ ᱢᱤᱫ ᱫᱷᱟᱣ ᱜᱮᱠᱚᱸ ᱪᱟᱥ ᱟᱸᱞᱮ ᱠᱟᱱᱟ᱾ ᱠᱟᱨᱚᱱ ᱥᱮ ᱵᱟᱹᱱᱩᱜᱼᱟᱛᱚ ᱡᱟᱜᱮ ᱥᱮᱨᱢᱟ ᱫᱟᱜᱼᱼ ᱟᱥᱟ ᱛᱮᱜᱮ ᱢᱤᱫ ᱥᱮᱨᱢᱟ ᱨᱮ ᱢᱤᱫ ᱫᱷᱟᱣ ᱜᱮᱞᱼᱼᱼ
ᱟᱪᱪᱷᱟ ᱜᱚᱝᱠᱮ ᱜᱚᱝᱠᱮ ᱛᱚᱵᱮ ᱢᱤᱫ ᱥᱮᱨᱢᱟ ᱨᱮᱱᱟᱜ ᱪᱟᱥᱹᱛᱮ ᱱᱟᱯᱟᱭᱹᱛᱮ ᱡᱤᱵᱚᱱᱼᱼᱼ ᱡᱤᱵᱚᱱ ᱥᱮ ᱥᱚᱝᱥᱟᱨ ᱠᱚ ᱠᱟᱴᱟᱜ ᱠᱟᱱᱟ ᱛᱚ᱾
ᱦᱮ ᱜᱚᱢᱠᱮ ᱴᱷᱤᱠ ᱟᱪᱪᱷᱟ ᱜᱚᱝᱼᱼᱼ ᱜᱚᱢᱠᱮᱧ ᱞᱟᱹᱭ ᱡᱟᱦᱟᱸ ᱦᱳᱲᱩ ᱠᱚ ᱪᱟᱥᱟ ᱟᱸᱫᱚ ᱪᱮᱫ ᱪᱮᱫ? ᱪᱮᱫ ᱦᱩᱲᱳ ᱠᱚᱠᱚ ᱪᱟᱥ ᱜᱮᱭᱟ᱾
ᱜᱚᱢᱠᱮ ᱚᱱᱠᱟᱱ ᱚᱱᱠᱟᱱ ᱦᱩᱲᱩ ᱨᱮᱱᱟᱹᱜ ᱧᱩᱛᱩᱢ ᱢᱟᱼᱼᱼ ᱟᱵᱼᱼᱼ ᱡᱟᱹᱥᱛᱤ ᱦᱩᱲᱩ ᱢᱟ ᱟᱹᱞᱤᱧ ᱢᱟ ᱵᱟᱞᱤᱧ ᱞᱟᱹᱭ ᱫᱟᱲᱮᱭᱟᱜᱼᱟ ᱢᱮᱱᱠᱷᱟᱱ ᱵᱟᱨᱭᱟ ᱯᱮᱭᱟ ᱨᱮᱱᱟᱜ ᱫᱚ ᱧᱩᱛᱩᱢ ᱫᱚᱞᱤᱧ ᱵᱟᱲᱟᱭ ᱜᱮᱭᱟ᱾ ᱟᱨ ᱱᱚᱣᱟ ᱥᱚᱨᱱᱚ ᱠᱚ ᱛᱟᱨᱯᱚᱨ ᱱᱚᱣᱟᱼᱼᱼ ᱥᱚᱝᱠᱚᱨ᱾ ᱡᱟᱨᱱᱚᱵᱤ ᱱᱚᱣᱟ ᱱᱚᱝᱹᱠᱟᱱᱟᱜ ᱦᱩᱲᱩ ᱠᱚ ᱪᱟᱥ ᱵᱟᱹᱲᱟᱭᱟ᱾ ᱱᱚᱣᱟ ᱥᱚᱨᱱᱚ ᱡᱟᱦᱟᱸᱴᱟᱜ ᱞᱤᱧ ᱞᱟᱹᱭ ᱠᱮᱫᱟ ᱱᱚᱣᱟ ᱫᱚ ᱫᱟᱜ ᱫᱤᱱ ᱫᱚ ᱪᱟᱥ ᱞᱮᱹᱠᱷᱟᱱ ᱫᱚ ᱟᱹᱰᱤ ᱡᱳᱨ ᱜᱮ ᱛᱸᱤᱡᱩ᱾ ᱠᱚᱠᱚᱸ ᱡᱚᱢᱟ ᱡᱟᱦᱟᱸ ᱫᱚ ᱨᱟᱱ ᱨᱟᱱ ᱥᱟᱨ ᱮᱢ ᱛᱮᱜᱮ ᱯᱩᱭᱥᱟᱹ ᱠᱚ ᱟᱹᱰᱤᱜᱟᱱ ᱠᱷᱚᱨᱪᱟᱜᱼᱟ᱾
ᱦᱮᱸᱦᱮᱸ ᱜᱚᱢᱠᱮ᱾ ᱦᱮᱸ ᱜᱚᱝᱠᱮ ᱚᱱᱟ ᱢᱟ ᱟᱹᱰᱤ ᱵᱷᱟᱜᱤ ᱠᱟᱛᱷᱟ ᱠᱟᱱ ᱜᱮᱭᱟ ᱡᱮᱼᱼ ᱥᱟᱵᱤᱥᱠᱭᱤᱵ ᱮᱢ ᱦᱩᱭᱩᱜᱼᱟ ᱚᱱᱟ ᱠᱚᱨᱮᱱᱟᱜ ᱵᱮᱯᱟᱨ ᱢᱮᱱᱟᱜᱼᱟ ᱯᱩᱭᱥᱟᱹ ᱠᱩᱲᱤ ᱠᱚᱨᱮᱱᱟᱜ ᱦᱚᱸ ᱵᱮᱯᱟᱨ᱾ ᱟᱡᱟ ᱜᱚᱝᱠᱮ ᱡᱟᱦᱟᱸ ᱦᱩᱲᱩᱼᱼ ᱪᱟᱥ ᱡᱚᱢ ᱞᱟᱹᱜᱤᱫ ᱥᱮ ᱠᱤᱪᱷᱩ ᱫᱚ ᱚᱱᱠᱟ ᱟᱹᱰᱤ ᱦᱚᱲ ᱢᱮᱱᱟᱜ ᱠᱚ ᱟᱠᱷᱨᱤᱧ ᱠᱚ ᱞᱟᱹᱜᱤᱫ ᱥᱮ ᱡᱚᱢ ᱞᱟᱹᱜᱤᱫ ᱜᱮ ᱪᱟᱥ ᱥᱮᱼᱼ
ᱜᱚᱝᱠᱮ ᱠᱚᱥᱪᱚᱱ ᱫᱚ ᱮᱠᱫᱚᱢ ᱟᱹᱰᱤ ᱵᱷᱟᱹᱜᱤᱭᱟᱜ ᱠᱚᱥᱪᱟᱱ ᱵᱤᱱᱼᱼ ᱠᱩᱞᱤᱭ ᱠᱟᱜ ᱞᱤᱧᱟ ᱱᱚᱣᱟ ᱦᱩᱲᱩ ᱪᱟᱥ ᱫᱚ ᱟᱸ ᱡᱟᱦᱟᱸᱭ ᱠᱚᱣᱟᱜ ᱵᱟᱹᱫᱽᱼᱼ ᱵᱟᱹᱭᱦᱟᱹᱲ ᱡᱟᱹᱥᱛᱤ ᱜᱮᱛᱟ ᱠᱚᱣᱟ ᱩᱱᱠᱩ ᱫᱚ ᱟᱼᱼ ᱚᱨᱫᱷᱮᱠ ᱫᱚᱠᱚ ᱟᱠᱷᱨᱤᱧ ᱛᱟᱠᱚᱣᱟ ᱟᱨ ᱚᱨᱫᱷᱮᱠ ᱫᱚᱠᱚ ᱫᱚᱦᱚ ᱠᱟᱜ ᱛᱟᱠᱚᱣᱟ᱾ ᱢᱮᱱᱠᱷᱟᱱ ᱡᱟᱦᱟᱸᱭ ᱠᱚ ᱚᱱᱠᱟᱼᱼ ᱵᱟᱹᱫᱽ ᱠᱚ ᱠᱷᱮᱛ ᱠᱚ ᱠᱚᱢ ᱜᱮᱛᱟ ᱠᱚᱣᱟ ᱩᱱᱠᱩ ᱫᱚ ᱥᱩᱫᱩᱼᱼ ᱚᱱᱟ ᱪᱟᱥ ᱨᱟᱠᱟᱵ ᱠᱟᱛᱮᱫ ᱚᱱᱟᱜᱮ ᱟᱸ ᱥᱮᱨᱢᱟ ᱵᱷᱳᱨ ᱠᱚ ᱡᱚᱢ ᱯᱩᱨᱟᱹᱣᱟ᱾
ᱚᱱᱠᱟᱱᱟᱜ ᱢᱟ ᱡᱚᱛᱷᱟᱛ ᱠᱟᱛᱷᱟ ᱜᱮ ᱟᱵᱚ ᱥᱟᱱᱛᱟᱲ ᱢᱟ᱾ ᱪᱟᱥ ᱨᱮᱜᱮ ᱚᱱᱟᱜᱮ ᱚᱱᱟᱜᱮ ᱡᱚᱢ ᱧᱩᱩ ᱚᱱᱟ ᱜᱮ ᱛᱟᱵᱚᱱᱼᱼ ᱴᱟᱠᱟ ᱯᱩᱭᱥᱟᱹ ᱚᱸᱰᱮᱜᱮ ᱟᱫᱚ ᱟᱞᱮ ᱥᱮᱫ ᱦᱚᱸ ᱱᱚᱝᱠᱟᱜ ᱜᱮ᱾ ᱡᱮ ᱠᱤᱪᱷᱩ ᱜᱟᱱᱫᱟ ᱟᱠᱷᱨᱤᱧ ᱠᱪᱷᱩ ᱜᱟᱱᱼᱼ ᱫᱚ ᱚᱲᱟᱨᱮ ᱚᱱᱟᱜᱮ ᱢᱮ ᱯᱩᱭᱥᱟᱹ ᱡᱚᱢ ᱧᱩ ᱠᱚ ᱵᱟᱝᱼᱼ
ᱟᱡ ᱟᱪᱪᱷᱟ ᱜᱚᱝᱠᱮ ᱛᱚᱵᱮ ᱱᱚᱣᱟᱼᱼ ᱟᱱᱟᱡ ᱠᱚ ᱚᱱᱠᱟᱱᱟᱜ ᱪᱟᱥ ᱠᱚᱫᱚ ᱟᱯᱮ ᱚᱱᱛᱮ ᱨᱮ ᱦᱩᱭᱩᱜ ᱟᱥᱮ ᱵᱟᱝᱼᱟ?
ᱦᱮᱸ ᱜᱚᱢᱠᱮ ᱦᱩᱭᱩᱜ ᱜᱮᱭᱟ ᱟᱱ ᱟᱱᱟᱡ ᱠᱚᱫᱚ ᱱᱚᱝᱠᱟ ᱡᱮᱢᱚᱱᱼᱼ ᱟᱞᱩ ᱟᱞᱩ ᱚᱱᱛᱮ ᱟᱞᱮ ᱥᱮᱜ ᱨᱮ ᱫᱚᱢᱮ ᱦᱩᱭᱩᱜᱼᱼ ᱵᱮᱸᱜᱟᱲ ᱠᱚ ᱱᱚ ᱵᱤᱞᱟᱹᱛᱤ ᱠᱚ ᱮᱢᱟᱱ ᱚᱱᱠᱟᱱᱟᱜ ᱠᱚ ᱪᱟᱥ ᱜᱮᱭᱟ᱾ ᱟ ᱥᱚᱥᱟ ᱠᱚ᱾ ᱜᱮ ᱛᱟᱦᱚᱞᱮ ᱜᱚᱢᱠᱮ ᱟᱯᱮ ᱥᱮᱫ ᱫᱚ ᱥᱚᱵᱡᱤ ᱪᱟᱥ ᱠᱚᱫᱚ ᱛᱟᱦᱞᱮ ᱪᱮᱜ ᱞᱮᱠᱟ?
ᱜᱚᱢᱠᱮ ᱟᱞᱮ ᱥᱮᱱ ᱫᱚ ᱥᱚᱵᱡᱤ ᱪᱟᱥ ᱫᱚ ᱟᱸ ᱥᱚᱵᱡᱤ ᱫᱚ ᱡᱮᱢᱚᱱ ᱱᱚᱣᱟᱼᱼ ᱟᱹᱛᱩ ᱣᱟᱛ ᱟᱛᱩ ᱫᱷᱟᱨᱮ ᱥᱮ ᱱᱚᱣᱟᱼᱼ ᱟᱨ ᱰᱟᱦᱤ ᱥᱟᱹᱭᱤᱡᱟᱜ ᱡᱟᱦᱟᱸ ᱵᱟᱹᱫᱽ ᱠᱚ ᱢᱮᱱᱟᱜ ᱫᱚ ᱚᱱᱟ ᱠᱚᱨᱮ ᱫᱚᱼᱼ ᱱᱚᱣᱟ ᱯᱚᱴᱚᱞ ᱠᱚ ᱡᱷᱤᱸᱜᱟᱹ ᱠᱚ ᱠᱚᱸᱦᱰᱷᱟᱼᱼ ᱠᱚ ᱛᱩᱨᱵᱩᱡᱽ ᱠᱚ ᱱᱚᱜᱼᱚ ᱱᱚᱝᱠᱟᱱ ᱡᱟᱛᱤᱭᱚ ᱠᱚ ᱪᱟᱥ ᱵᱟᱲᱟᱭᱟ᱾
ᱠᱟᱛᱷᱟ ᱜᱮ ᱪᱟᱥ ᱟᱪᱪᱷᱟ ᱜᱚᱝᱠᱮ ᱡᱮᱢᱚᱱ ᱟᱞᱮ ᱥᱮᱫ ᱫᱚ ᱚᱱᱮ ᱛᱩᱲᱤ ᱠᱚ ᱛᱩᱲᱤ ᱠᱚ ᱫᱚᱢᱮ ᱠᱚ ᱪᱟᱥ ᱜᱮᱭᱟ ᱟᱯᱤᱥᱮᱜ ᱫᱚ ᱚᱱᱟ ᱛᱩᱨ ᱪᱟᱥ ᱠᱚᱫᱚ ᱦᱩᱭᱩᱜ ᱜᱮᱭᱟ ᱥᱮ ᱵᱟᱝ?
ᱜᱚᱝᱠᱮ ᱮᱠᱫᱚᱢ ᱱᱚᱣᱟ ᱫᱚ ᱡᱚᱛᱷᱟᱛ ᱠᱟᱛᱷᱟ ᱵᱤᱱ ᱞᱟᱹᱭ ᱠᱮᱫᱟ᱾ ᱟᱜ ᱱᱚᱣᱟ ᱟᱞᱮ ᱟᱛᱳ ᱥᱩᱨ ᱨᱮ ᱡᱟᱦᱟᱸ ᱤᱭᱟᱹ ᱱᱚᱣᱟ ᱥᱩᱵᱚᱨᱱᱚ ᱨᱮᱠᱷᱟ ᱱᱟᱹᱭᱼᱼ ᱞᱤᱝᱜᱤᱱ ᱠᱟᱱᱟ ᱚᱱᱟ ᱫᱷᱟᱨᱮ ᱫᱷᱟᱨᱮᱛᱮ ᱟᱹᱰᱤ ᱢᱟᱨᱟᱝ ᱯᱟᱲ ᱢᱮᱱᱟᱜᱼᱟ᱾ ᱚᱱᱟ ᱯᱟᱲ ᱫᱚ ᱚᱱᱟ ᱵᱟᱞᱤ ᱵᱟᱞᱤ ᱦᱟᱥᱟ ᱢᱮᱥᱟ ᱟᱸ ᱢᱟᱱᱮ ᱪᱟᱥ ᱞᱟᱹᱜᱤᱫ ᱫᱚ ᱟᱹᱰᱤ ᱱᱟᱯᱟᱭᱟ ᱚᱱᱟ ᱠᱚ ᱡᱟᱭᱜᱟ ᱨᱮ ᱛᱩᱲᱤ ᱵᱷᱟᱹᱫᱟᱹᱭᱼᱼ ᱱᱚᱝᱠᱟᱱᱟᱜ ᱪᱟᱥ ᱫᱚ ᱟᱹᱰᱤ ᱜᱮ ᱦᱳᱭᱳᱼᱟ᱾
ᱴᱤ ᱟᱹᱰᱤ ᱚᱱᱟᱢᱟ ᱥᱟᱹᱨᱤ ᱠᱟᱛᱷᱟ ᱠᱟᱱ ᱜᱮᱭᱟ ᱜᱚᱢᱠᱮ᱾ ᱟᱞᱮ ᱫᱤᱥ ᱨᱮᱫᱚ ᱟᱹᱞᱩ ᱠᱚᱦᱚᱸ ᱮᱸ ᱛᱩᱲᱤ ᱠᱚᱦᱚᱸ ᱟᱹᱰᱤ ᱱᱟᱯᱟᱭ ᱜᱮ ᱦᱩᱭᱩᱜᱼᱟ᱾ ᱚᱱᱠᱟᱱᱟᱜ ᱛᱟᱞᱮ ᱱᱟᱹᱭ ᱟᱫᱚ ᱟᱯᱮ ᱫᱚ ᱛᱟᱞᱦᱮ ᱱᱟᱹᱭ ᱫᱚᱯᱮ ᱥᱩᱨ ᱜᱮᱭᱟ ᱵᱟᱝ?
ᱜᱚᱝᱠᱮ ᱮᱠᱫᱚᱢ ᱱᱟᱹᱭ ᱫᱚ ᱟᱹᱛᱩ ᱱᱚᱣᱟ ᱡᱟᱯᱟᱜ ᱨᱮᱜᱮ ᱞᱟᱹᱭ ᱜᱟᱱᱚᱜᱼᱟ ᱟ ᱜᱚᱝᱠᱮ ᱚᱱᱟ ᱥᱤᱛᱩᱝ ᱵᱮᱲᱟ ᱡᱟᱦᱟᱸ ᱪᱟᱥ ᱨᱮᱱᱟᱜ ᱠᱟᱛᱷᱟᱧ ᱞᱟᱹᱭᱮᱫ ᱛᱟᱦᱮᱸ ᱫᱚ ᱚᱱᱟ ᱫᱚ ᱜᱚᱝᱠᱮ ᱯᱩᱨᱟᱹ ᱱᱚᱣᱟᱼᱼ ᱟᱨ ᱱᱟᱹᱭ ᱫᱟᱜ ᱨᱟᱠᱟᱵ ᱠᱟᱛᱮᱜ ᱜᱮ ᱪᱟᱥ ᱫᱚ ᱦᱩᱭᱩᱼᱟ᱾
ᱟᱪᱪᱷᱟ ᱟᱪᱪᱷᱟ ᱜᱚᱝᱠᱮ ᱛᱟᱦᱚᱞᱮ ᱟᱹᱰᱤ ᱱᱟᱯᱟᱭ ᱠᱟᱛᱷᱟ ᱡᱟᱭᱦᱳ ᱱᱟᱹᱭᱼᱼ ᱢᱮᱱᱟᱜ ᱛᱮ ᱠᱤᱪᱷᱩ ᱪᱟᱥ ᱦᱚᱞᱚ ᱠᱤᱪᱷᱩ ᱟᱱᱟᱼᱼ ᱟᱪ ᱛᱟᱦᱚᱞᱮ ᱚᱱᱟ ᱥᱩᱵᱚᱨᱱᱚ ᱨᱮᱠᱷᱟ ᱚᱱᱛᱮ ᱢᱤᱫᱴᱟᱝ ᱟᱱᱮ ᱟᱵᱚᱼᱼ ᱡᱟᱦᱟᱱᱟᱜ ᱚᱱᱮ ᱪᱮᱼᱼ ᱛᱮᱞᱜᱩᱯᱤ ᱜᱷᱟᱴ ᱥᱮ ᱪᱮᱫ ᱯᱩᱴᱷᱤ ᱜᱷᱟᱴ ᱠᱚ ᱞᱟᱹᱭ ᱫᱚ ᱚᱱᱛᱮ?
ᱦᱳᱭ ᱜᱚᱝᱠᱮ ᱦᱳᱭ ᱚᱱᱟ ᱫᱚ ᱟᱞᱮ ᱥᱮᱫ ᱜᱮ ᱜᱚᱝᱠᱮ᱾
ᱟᱪᱪᱷᱟ ᱟᱪᱷᱟ ᱟᱰᱤ ᱵᱷᱟᱜᱮ ᱠᱟᱛᱷᱟ ᱜᱮ ᱛᱟᱦᱚᱞᱮ᱾ ᱮ ᱜᱚᱢᱠᱮ ᱛᱟᱦᱚᱞᱮ ᱤᱭᱟᱹ ᱦᱮᱸ ᱟᱸᱡᱚᱢᱚᱜ ᱠᱟᱱᱟ ᱜᱚᱢᱠᱮ?
ᱦᱚᱸ ᱜᱚᱝᱠᱮ ᱟᱡᱚᱢᱼᱚᱜ ᱠᱟᱱᱟ᱾
ᱞᱟᱹᱭᱮᱫ ᱛᱟᱦᱮᱧ ᱜᱚᱝᱠᱮ ᱛᱟᱦᱚᱞᱮ ᱟᱯᱮᱥᱮᱫ ᱦᱮ ᱦᱮᱞᱳ ᱦᱮᱸ ᱞᱟᱹᱭᱮᱫ ᱛᱟᱦᱮᱸᱱ ᱜᱚᱝᱠᱮ ᱦᱮᱸ ᱦᱮᱸ ᱜᱚᱝᱠᱮ ᱟᱯᱮ ᱥᱮᱱᱟᱜ ᱪᱟᱥ ᱟᱵᱟᱫ ᱵᱟᱫ ᱛᱮ ᱡᱟᱦᱟᱸ ᱦᱚᱭᱛᱚ ᱟᱱᱟ ᱥᱤᱡᱤᱱ ᱨᱮ ᱚᱱᱠᱟ ᱚᱱᱟ ᱯᱚᱨᱚᱵᱽ ᱯᱚᱨᱚᱵ ᱯᱟᱫ ᱯᱟᱛᱟ ᱠᱚ ᱱᱟᱜ ᱦᱳᱭᱳᱜᱼᱟ ᱥᱮ ᱵᱟᱝ ᱦᱩᱭᱩᱜᱼᱟ ᱟᱯᱮᱥᱮᱫ ᱯᱟᱛᱟ ᱠᱚ ᱯᱚᱨᱚᱵᱽ ᱠᱚ?
ᱜᱚᱢᱠᱮ ᱯᱟᱛᱟ ᱯᱚᱨᱚᱵᱽ ᱨᱮᱱᱟᱜ ᱠᱟᱛᱷᱟ ᱞᱟᱹᱭ ᱞᱮᱠᱷᱟᱱ ᱫᱚ ᱟᱞᱮ ᱢᱟ ᱱᱚᱣᱟ ᱤᱭᱟᱹ ᱟ ᱥᱟᱱ ᱛᱟᱲ ᱟᱨ ᱱᱩᱠᱩ ᱪᱷᱟᱹᱛᱤᱠ ᱡᱟᱹᱛ ᱠᱚ ᱢᱮᱥᱟ ᱢᱤᱥᱤ ᱢᱮᱱᱟᱜ ᱞᱮᱭᱟ᱾ ᱟᱫᱚ ᱟᱞᱮᱭᱟᱜ ᱯᱚᱨᱚᱵᱽ ᱫᱚ ᱱᱚᱣᱟ ᱵᱟᱦᱟ ᱥᱚᱦᱨᱟᱭ ᱢᱟᱜ ᱢᱚᱬᱮ ᱱᱚᱣᱟ ᱠᱚᱜᱮ ᱟᱨ ᱟᱨ ᱵᱟᱫ ᱵᱟᱹᱠᱤ ᱱᱩᱠᱩ ᱪᱷᱟᱛᱤᱠ ᱡᱟᱹᱛᱟᱜ ᱡᱟᱦᱟᱸ ᱯᱚᱨᱚᱵᱽ ᱢᱮᱱᱟᱜ ᱫᱩᱨᱜᱟᱹ ᱯᱩᱡᱟᱹ, ᱢᱚᱱᱥᱟ ᱯᱩᱡᱟᱹ, ᱞᱚᱠᱠᱷᱤ ᱯᱩᱡᱟᱹ ᱟᱨ ᱱᱚᱣᱟ ᱠᱚᱨᱮ ᱦᱚᱸ ᱥᱮᱞᱮᱫ ᱵᱟᱲᱟ ᱠᱟᱛᱮ ᱞᱟ ᱨᱟᱹᱥᱠᱟᱹ ᱵᱟᱲᱟᱣ ᱠᱟᱫᱟ᱾ ᱜᱚᱝᱠᱮ ᱜᱚᱝᱠᱮ ᱛᱚᱵᱮ ᱜᱚᱝᱠᱮ ᱛᱚᱵᱮ ᱟᱯᱮ ᱚᱱᱛᱮᱱᱟᱜ ᱚᱱᱟ ᱯᱚᱨᱚᱵᱽ ᱯᱩᱱᱟᱹᱭ ᱠᱚ ᱤᱫᱤ ᱠᱟᱛᱮ ᱡᱩᱫᱤ ᱱᱟᱥᱮ ᱵᱤᱱ ᱞᱟᱹᱭ ᱠᱮᱭᱟᱹ ᱱᱟᱯᱟᱭ ᱠᱜ-ᱟ᱾
ᱦᱮᱸ ᱢᱟᱱᱮ ᱫᱚ ᱜᱚᱝᱠᱮ ᱵᱟᱦᱟ ᱥᱚᱦᱚᱨᱟᱭ ᱢᱟ ᱢᱮᱱᱟᱜ ᱜᱮᱭᱟ᱾ ᱯᱟᱛᱟ ᱯᱚᱨᱚᱵᱽ ᱟᱞᱮᱥᱮᱫ ᱫᱚ ᱡᱮᱢᱚᱱ ᱦᱟᱱᱟ ᱦᱟᱱᱟ ᱯᱟᱛᱟ ᱵᱚᱸᱜᱟ ᱠᱤᱪᱷᱩ ᱠᱚ ᱠᱤᱪᱷᱩ ᱢᱮᱱᱟᱜ ᱠᱚᱣᱟ᱾ ᱟᱫᱚ ᱩᱱᱠᱩ ᱠᱚᱥᱮᱫ ᱟᱱᱟ ᱡᱮᱢᱚᱱ ᱯᱟᱛᱟ ᱮᱱᱮᱡ ᱡᱟᱦᱟᱸ ᱠᱚ ᱢᱮᱛᱟᱜ ᱠᱟᱱᱟ ᱛᱩ ᱚᱱᱟ ᱛᱩ ᱠᱟᱵᱨᱟ ᱠᱚᱠᱚ ᱥᱟᱯᱲᱟ ᱚᱱᱠᱟ ᱦᱩᱭᱩᱜ ᱜᱮᱭᱟ᱾ ᱛᱟ ᱯᱚᱨᱮ ᱵᱟᱦᱟ ᱥᱚᱦᱚᱨᱟᱭ᱾ ᱚᱱᱟ ᱠᱚ᱾ ᱛᱟᱯᱚᱨ ᱟᱞᱮ ᱥᱮᱨᱮᱧ ᱠᱚ ᱱᱚᱝᱠᱟᱱᱟᱜ ᱥᱟᱱᱛᱟᱲᱟᱜ ᱢᱮᱱᱟᱜ ᱛᱟᱵᱚᱱᱟ ᱯᱚᱨᱚᱵᱽ ᱮᱱᱮᱡ ᱫᱟ ᱫᱟᱸᱥᱟᱭ ᱦᱚᱭᱛᱳ ᱱᱮᱰᱟ ᱜᱚᱰᱟ ᱫᱤᱱ ᱠᱟᱛᱮᱫ ᱟᱞᱮ ᱞᱮ ᱥᱟᱯᱲᱟᱣᱟ᱾ ᱡᱟᱦᱟᱸᱭ ᱠᱚ ᱨᱩᱥᱤᱠᱟ ᱦᱚᱲ ᱠᱚ ᱢᱮᱱᱟᱜ ᱠᱚᱭᱟ ᱚᱱᱟ ᱠᱚ ᱮᱴᱟᱜᱟ ᱮᱱᱴᱨᱤ ᱠᱟᱛᱮᱫ ᱜᱮ ᱟᱞᱮ ᱜᱟ ᱞᱟᱭᱤᱯᱷ ᱨᱮ ᱟᱫᱚ ᱚᱱᱟᱨᱮ ᱡᱟᱦᱟᱸᱭ ᱜᱮ ᱛᱷᱟᱲ ᱚᱱᱠᱟᱞ ᱞᱮ ᱩᱞᱞᱮᱠᱷ ᱠᱟᱜᱼᱟ᱾ ᱚᱱᱠᱟ ᱦᱤᱥᱟᱹᱵᱽ ᱛᱮ ᱯᱨᱟᱭ ᱯᱨᱟᱭᱤᱡᱽ ᱞᱮ ᱫᱚᱦᱚᱭ ᱛᱮ ᱟᱨᱠᱤ ᱯᱨᱳᱜᱟ
ᱟᱪᱪᱷᱟ ᱜᱚᱝᱠᱮ ᱮᱠᱫᱚᱢ ᱱᱚᱣᱟ ᱫᱚ ᱚᱱᱟ ᱟᱯᱮ ᱚᱱᱛᱮᱱᱟᱜ ᱡᱟᱦᱟᱸ ᱱᱚᱣᱟ ᱤᱭᱟᱹᱢ ᱞᱟᱹᱭ ᱠᱮᱫ ᱛᱟᱯᱮᱭᱟ ᱱᱚᱣᱟ ᱫᱚ ᱮᱠᱫᱚᱢ ᱟᱵᱚᱣᱟᱜ ᱥᱚᱢᱟᱡ ᱨᱮ ᱟ ᱥᱚᱢᱟᱡᱽ ᱨᱮᱱᱟᱜ ᱟᱹᱨᱤᱪᱟᱹᱞᱤ ᱥᱚᱢᱟᱡᱽ ᱨᱮ ᱩᱛᱱᱟᱹᱣ ᱨᱟᱠᱟᱵ ᱞᱟᱹᱜᱤᱫ ᱟᱹᱰᱤ ᱡᱚᱛᱷᱟᱛ ᱜᱮ ᱠᱟᱱᱟ᱾
ᱦᱮᱸ ᱜᱚᱢᱠᱮ ᱱᱚᱣᱟ ᱢᱟ
ᱜᱚᱢᱠᱮ ᱛᱚᱵᱮ ᱜᱚᱝᱠᱮᱧ ᱞᱟᱹᱭᱮᱫᱟ ᱱᱤᱛᱚᱜ ᱫᱚ ᱛᱚᱵᱮ ᱜᱚᱝᱠᱮ ᱟᱵᱤᱱ ᱪᱮᱫ ᱠᱚᱫᱚ ᱵᱤᱱ ᱪᱤᱠᱟᱹ ᱵᱟᱲᱟᱭᱮᱫᱟ?
ᱟᱫᱚ ᱱᱤᱛᱚᱜ ᱫᱚ ᱪᱮᱫ ᱦᱚᱸ ᱵᱟᱝ ᱞᱤᱧ ᱪᱤᱠᱟᱹ ᱵᱟᱲᱟᱭᱮᱫᱟ᱾ ᱚᱲᱟᱜ ᱠᱚᱨᱮ ᱜᱮ ᱪᱟᱥ ᱠᱟᱹᱢᱤ ᱠᱚ ᱫᱚ ᱟᱫᱚ ᱚᱲᱟᱜ ᱠᱚᱨᱮ ᱜᱮ ᱢᱮᱱᱟᱜ ᱞᱤᱧᱟ ᱵᱮᱠᱟᱨ ᱠᱟᱛᱮᱫ ᱜᱮ ᱪᱟᱥ ᱠᱟᱹᱢᱤ ᱠᱚᱨᱮ ᱚᱲᱟᱜ ᱠᱚᱨᱮᱱᱟᱜ ᱜᱮᱞᱤᱧ ᱥᱟᱢᱴᱟᱣ ᱵᱟᱲᱟᱮᱫᱟ ᱚᱲᱟᱜ ᱞᱤᱧ ᱜᱚᱲᱚ ᱵᱟᱲᱟ ᱟᱠᱚ ᱠᱟᱱᱟ ᱟᱯᱟᱛᱚᱛᱚ ᱱᱤᱛᱚᱜ ᱫᱚᱞᱤᱧ ᱵᱮᱠᱟᱨ ᱜᱮᱭᱟ᱾
ᱛᱟᱦᱞᱮ ᱜᱚᱢᱠᱮ ᱟᱵᱤᱱ ᱫᱚ
ᱟᱪᱪᱷᱟ ᱜᱚᱢᱠᱮ ᱱᱚᱣᱟ ᱫᱚ ᱮᱠᱫᱚᱢ ᱜᱚᱝᱠᱮ ᱟᱹᱞᱤᱧ ᱦᱚᱸ ᱚᱱᱟ ᱯᱩᱭᱥᱟᱹ ᱠᱩᱲᱤ ᱨᱮᱱᱟᱜ ᱚᱵᱷᱟᱵ ᱛᱮ ᱦᱟᱱᱟ ᱟᱸ ᱯᱟᱸᱪ ᱪᱷᱚ ᱵᱚᱪᱷᱚᱨ ᱞᱟᱦᱟ ᱨᱮᱜᱮ ᱯᱟᱲᱦᱟᱜ ᱠᱚ ᱢᱟ ᱞᱤᱧ ᱵᱟᱹᱜᱤᱭ ᱠᱟᱫᱟ᱾ ᱨᱮᱸᱜᱮᱡ ᱨᱮᱸᱜᱮᱡ ᱚᱲᱟᱜ ᱨᱮᱱ ᱦᱚᱲ ᱯᱟᱲᱦᱟᱜ ᱢᱟ ᱮᱸᱜᱟᱛ ᱟᱯᱟᱛ ᱫᱷᱟᱨᱟᱭ ᱥᱚᱢᱵᱷᱚᱵ ᱵᱟᱝ ᱦᱩᱭ ᱞᱮᱱᱟ ᱡᱟᱸᱦᱟᱛᱮ ᱯᱟᱲᱦᱟᱜ ᱠᱚᱢᱟ ᱵᱟᱜᱤ ᱦᱩᱭ ᱠᱟᱱᱟ ᱟᱫᱚ ᱱᱤᱛᱚᱜ ᱫᱚ ᱵᱟᱦᱨᱮ ᱠᱟᱹᱢᱤ ᱦᱮᱡ ᱦᱩᱭ ᱠᱟᱱᱟ᱾
ᱦᱮᱸ ᱟᱵᱚ ᱫᱚ ᱦᱚᱜᱼᱚ ᱱᱤᱝᱠᱟᱹ ᱥᱟᱱᱛᱟᱲ ᱦᱚᱲ ᱯᱩᱭᱥᱟᱹ ᱠᱟᱹᱣᱰᱤ ᱛᱮᱫᱚ ᱟᱹᱰᱤ ᱜᱮᱵᱚᱱ ᱟᱱᱟᱴ ᱜᱮᱭᱟ ᱱᱚ-ᱚ ᱱᱤᱠᱟᱹ ᱯᱟᱲᱦᱟᱜ ᱨᱮᱱᱟᱜ ᱦᱚᱸ ᱟᱭᱳ-ᱵᱟᱵᱟ ᱵᱟᱝ ᱠᱚ ᱫᱟᱲᱮᱭᱟᱜᱼᱟ ᱯᱩᱭᱥᱟᱹ ᱴᱟᱠᱟ ᱵᱟᱝ ᱠᱚ ᱮᱢ ᱫᱟᱲᱮᱭ ᱟᱵᱚᱱᱟ᱾ ᱚᱱᱟ ᱠᱷᱟᱹᱛᱤᱨ ᱟᱵᱚᱣᱟᱜ ᱫᱚ ᱥᱚᱠᱷ ᱛᱟᱦᱮᱱ ᱜᱮᱭᱟ ᱡᱮ ᱯᱟᱲᱦᱟᱣ ᱠᱟᱛᱮᱫ ᱦᱟᱱᱟ ᱱᱚᱣᱟ ᱚᱱᱟ ᱠᱚ ᱟᱥᱟ ᱫᱚ ᱟᱥᱟ ᱨᱮᱜᱮ ᱛᱟᱦᱮᱱ ᱛᱟᱦᱮᱱ ᱛᱟᱢᱟ ᱾
ᱚᱱᱟ ᱟᱵᱚ ᱴᱷᱮᱱ ᱫᱚ ᱟᱥᱚᱞ ᱠᱟᱛᱷᱟ ᱠᱟᱹᱣᱰᱤ ᱨᱮᱱᱟᱜ ᱟᱱᱟᱴ ᱫᱚ ᱮᱠᱷᱚᱱᱳ ᱡᱟᱹᱥᱛᱤ ᱠᱟᱭ ᱛᱮᱜᱮ ᱢᱮᱱᱟᱜ ᱜᱮᱭᱟ ᱾
ᱦᱳᱭ ᱜᱚᱝᱠᱮ ᱮᱠᱫᱚᱢ ᱡᱚᱛᱷᱟᱛ ᱠᱟᱛᱷᱟ ᱵᱤᱱ ᱢᱮᱱ ᱠᱟᱫᱟ, ᱟᱫᱚ ᱜᱚᱝᱠᱮ ᱱᱚᱣᱟ ᱠᱟᱹᱣᱰᱤ ᱨᱮᱱᱟᱜ ᱚᱵᱷᱟᱵᱽ ᱱᱟᱦᱟᱜ ᱫᱤᱱᱨᱮ ᱜᱤᱫᱽᱨᱟᱹ ᱠᱚ ᱪᱮᱛᱟᱱ ᱟᱞᱚ ᱯᱟᱲᱟᱜ ᱢᱟ ᱚᱱᱟ ᱠᱷᱟᱹᱛᱤᱨ ᱜᱮ ᱵᱟᱦᱨᱮ ᱥᱮᱱ ᱢᱟ ᱦᱮᱡ ᱦᱩᱭ ᱠᱟᱱᱟ, ᱟᱫᱚ ᱜᱚᱝᱠᱮ ᱛᱚᱵᱮ ᱚᱲᱟᱜ ᱠᱚᱨᱮ ᱫᱚ ᱥᱟᱱᱟᱢ ᱠᱚᱜᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱭᱟᱹ ᱜᱷᱟᱹᱲᱤᱡ ᱫᱚ ᱥᱟᱱᱟᱢ ᱠᱚᱜᱮ ᱱᱟᱯᱟᱭ ᱵᱟᱲᱟ ᱟᱨ ᱚᱱᱟ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱭᱟ ᱡᱟᱛᱮ ᱜᱤᱫᱽᱨᱟᱹ